ᱟᱸᱡᱚᱢᱚᱜ ᱠᱟᱱᱟ ᱟᱸᱡᱚᱢᱚᱜ ᱠᱟᱱ ᱜᱮᱭᱟ ᱛᱚ
ᱦᱮᱸ ᱟᱸᱡᱚᱢᱚᱜ ᱠᱟᱱ ᱜᱮᱭᱟ
ᱦᱮᱸ ᱫᱤᱭᱮ ᱡᱟᱦᱟᱱᱟᱜ ᱜᱮ ᱢᱤᱫᱴᱮᱱ ᱥᱟᱛᱟᱢ ᱱᱤᱭᱟᱹᱮ ᱞᱟᱝ ᱜᱟᱞᱢᱟᱨᱟᱣᱟ ᱤᱱᱟᱹᱠᱷᱟᱱ ᱫᱚ ᱱᱟᱯᱟᱭᱚᱜᱼᱟ
ᱦᱮᱸ
ᱛᱟᱦᱚᱞᱮ ᱡᱟᱦᱟᱱᱟᱜ ᱢᱤᱫᱴᱮᱱ ᱥᱟᱛᱟᱢ ᱜᱮ ᱞᱟᱹᱭ ᱛᱟᱞᱟᱝ ᱢᱮ ᱚᱠᱟᱴᱟᱜ ᱱᱤᱭᱟᱹ ᱜᱟᱯᱟᱞᱢᱟᱨᱟᱣ ᱞᱮᱠᱷᱟᱱ ᱢᱚᱡᱽ ᱜᱟᱱᱚᱜᱼᱟ
ᱦᱮᱸ
ᱫᱤᱭᱮ ᱛᱟᱦᱚᱞᱮ ᱢᱮᱱᱟᱭᱟ ᱛᱟᱦᱞᱮ ᱟᱯᱮ ᱥᱮᱫ ᱫᱚ ᱪᱮᱫ ᱞᱮᱠᱟ ᱫᱤᱥᱚᱢ ᱫᱚ ᱪᱮᱫ ᱞᱮᱠᱟ ᱫᱷᱤᱨᱤ ᱫᱤᱥᱟᱹᱢ ᱠᱟᱱᱟ ᱥᱮ ᱱᱚᱝᱠᱟ ᱵᱟᱹᱭᱦᱟᱹᱲ ᱫᱤᱥᱟᱹᱢ
ᱟᱞᱮ ᱥᱮᱫ ᱫᱚ ᱵᱚᱞᱮ ᱟᱹᱰᱤ ᱚᱱᱠᱟ ᱟᱞᱮ ᱫᱚ ᱟᱹᱰᱤ ᱫᱷᱤᱨᱤ ᱦᱚᱸ ᱵᱟᱝ ᱥᱮ ᱵᱚᱞᱮ ᱚᱱᱠᱟ ᱞᱟᱛᱟᱨ ᱦᱚᱸ ᱵᱟᱞᱮ ᱦᱩᱭ ᱞᱮᱱᱟ ᱛᱟᱞᱟᱨᱮ ᱦᱮᱱᱟᱜ ᱞᱮᱭᱟ
ᱛᱟᱦᱞᱮ ᱯᱮᱥᱮ ᱫᱚ ᱫᱷᱤᱨᱤ ᱦᱚᱸ ᱥᱩᱨ ᱨᱤᱜᱤ ᱢᱮᱱᱟᱜ ᱠᱟᱫᱟ ᱥᱮ
ᱦᱮᱸ ᱥᱩᱰ ᱫᱚ ᱥᱩᱨ ᱜᱮᱭᱟ ᱟᱵᱟᱨ ᱱᱚᱛᱮ ᱵᱚᱞᱮ ᱵᱟᱱᱟᱨ ᱜᱮ ᱦᱮᱱᱟᱜ ᱟᱠᱟᱫᱟ ᱵᱚᱞᱮ ᱫᱷᱤᱨᱤ ᱮᱥᱠᱟᱨ ᱫᱚ ᱵᱟᱝ
ᱵᱟᱱᱟᱨ ᱜᱮ ᱢᱮᱱᱟᱜᱼᱟ
ᱦᱮᱸ ᱟᱹᱰᱤ ᱪᱮᱛᱟᱱ ᱦᱚᱸ ᱵᱟᱞᱮ ᱦᱩᱭ ᱮᱱᱟ ᱟᱞᱮ ᱫᱚ ᱟᱨ ᱞᱟᱛᱟᱨ ᱦᱚᱸ ᱵᱟᱝ
ᱟᱫᱚ ᱵᱟᱱᱟᱨ ᱥᱮᱫ ᱜᱮ ᱠᱟᱹᱢᱤ ᱠᱚ ᱪᱟᱞᱟᱜ ᱜᱮᱭᱟ ᱠᱟᱹᱢᱤ ᱵᱟᱲᱟᱭ ᱜᱮᱭᱟ ᱥᱮ ᱥᱩᱫᱩ ᱢᱟᱴᱷ ᱥᱮᱫ ᱠᱚ ᱠᱟᱹᱢᱤᱭᱟ ᱤᱭᱟᱹ ᱥᱮᱫ ᱫᱚ ᱫᱷᱤᱨᱤ ᱥᱮᱫ ᱫᱚ ᱵᱟᱝ
ᱵᱟᱱᱟᱨ ᱥᱮᱫ ᱜᱮ
ᱵᱟᱱᱟᱨ ᱥᱮᱱ ᱜᱮ
ᱠᱚ ᱠᱟᱹᱢᱤᱭᱟ
ᱛᱟᱦᱚᱞᱮ ᱫᱷᱤᱨᱤ ᱨᱮᱫᱚ ᱪᱮᱫ ᱠᱚᱠᱚ ᱠᱟᱹᱢᱤᱭᱟ ᱵᱟᱲᱟᱭ ᱢᱮᱱᱟᱜ ᱛᱟᱢᱟ
ᱫᱷᱤᱨᱤ ᱨᱮ ᱥᱮᱨᱚᱠᱚᱢ ᱫᱚ ᱵᱟᱹᱧ ᱵᱟᱲᱟᱭᱟ ᱪᱮᱫ ᱠᱚ ᱠᱟᱹᱢᱤᱭᱟ ᱪᱟᱞᱟᱣ ᱫᱚᱠᱚ ᱪᱟᱞᱟᱜ ᱜᱮᱭᱟ
ᱦᱚᱸ ᱛᱟᱦᱚᱞᱮ ᱫᱷᱤᱨᱤ ᱫᱤᱥᱚᱢ ᱚᱱᱛᱮ ᱠᱮᱥᱟᱨ ᱛᱟᱦᱮᱱ ᱠᱷᱟᱫᱟᱱ ᱛᱟᱦᱮᱱᱟ
ᱦᱮᱸ ᱦᱮᱱᱟᱜ ᱜᱮᱭᱟ
ᱛᱟᱦᱞᱮ ᱟᱹᱰᱤ ᱵᱚᱛᱚᱨᱼᱵᱚᱛᱚᱨ ᱛᱚ ᱠᱷᱟᱹᱧᱩᱜ ᱛᱟᱦᱮᱱᱟ ᱟᱸᱡᱚᱢᱟ ᱠᱷᱟᱫᱟᱱ ᱢᱟ ᱫᱷᱤᱨᱤ ᱠᱷᱟᱫᱟᱱ ᱵᱚᱛᱚᱨ ᱜᱮ ᱧᱮᱞᱚᱜᱼᱟ ᱟᱵᱟᱨ ᱤᱭᱟᱹ ᱫᱷᱤᱨᱤ ᱠᱚᱠᱚ ᱴᱷᱩ ᱞᱮᱠᱷᱟᱡ ᱢᱟ ᱟᱵᱟᱨ ᱤᱭᱟᱹᱜ ᱚᱲᱟᱜ ᱠᱚᱦᱚᱸ ᱦᱳᱭ ᱛᱚ ᱤᱭᱟᱹᱜ ᱪᱮᱫ ᱠᱚ ᱢᱮᱛᱟᱜ ᱠᱟᱱᱟ ᱟᱱᱮ ᱞᱟᱲᱟᱜᱼᱟ ᱫᱟᱞᱠᱟᱜᱼᱟ᱾ ᱵᱚᱛᱚᱨ ᱜᱮ ᱵᱩᱡᱷᱟᱹᱜᱼᱟ᱾ ᱦᱮᱸ ᱠᱟᱱᱟ ᱥᱮ ᱵᱟᱝ ᱦᱮᱞᱚ